ᱦᱮᱞᱳ, ᱦᱮᱸ ᱡᱚᱦᱟᱨ ᱜᱮ᱾
ᱡᱚᱦᱟᱨ ᱜᱮ ᱪᱮᱫ ᱵᱤᱱ ᱪᱤᱠᱟᱹᱭ ᱮᱫᱟ?
ᱚᱭᱛᱚ ᱟᱹᱞᱤᱧ ᱫᱚ ᱠᱷᱮᱛ ᱥᱮᱫ ᱨᱮ ᱢᱮᱱᱟᱜ ᱠᱟᱜ ᱞᱤᱧᱟ ᱱᱤᱛᱳᱜ ᱫᱚ᱾
ᱪᱮᱫ ᱵᱤᱱ ᱞᱤᱠᱟᱹᱭ ᱮᱫᱟ ᱠᱷᱮᱛ ᱨᱮ ᱫᱚ?
ᱦᱩᱲᱩ ᱠᱚ ᱛᱚᱞᱟ ᱠᱚᱞᱮ ᱧᱮᱞᱫᱟ ᱫᱟᱜ ᱠᱚᱞᱮ ᱮᱢᱟᱜ ᱠᱟᱱᱟ ᱛᱚᱞᱟᱨᱮ᱾
ᱥᱮᱨᱢᱟ ᱫᱟᱜ ᱛᱮᱫᱚ ᱵᱟᱯᱮ ᱨᱚᱦᱚᱭ ᱜᱮᱛᱮ?
ᱥᱮᱨᱢᱟ ᱫᱟᱜ ᱫᱚ ᱛᱟᱦᱮᱱ ᱫᱚ ᱵᱟᱭ ᱡᱟᱹᱲᱤ ᱠᱟᱜᱼᱟ᱾ ᱫᱚ ᱨᱚᱦᱚᱲ ᱠᱟᱱᱟ ᱛᱚ ᱚᱱᱟᱛᱮ ᱢᱚᱴᱚᱨᱞᱮ ᱪᱟᱞᱩ ᱠᱟᱜᱼᱟ ᱥᱮᱞᱚ᱾
ᱚ ᱾
ᱟᱯᱮ ᱫᱚᱯᱮ ᱨᱚᱦᱚᱭ ᱵᱟᱲᱟᱭᱮᱜᱼᱟ ᱥᱮ ᱵᱟᱝᱟ?
ᱟᱞᱮᱫᱚ ᱟᱹᱣᱨᱤ ᱛᱚᱞᱟ ᱜᱮ ᱟᱹᱣᱨᱤ ᱞᱮ ᱜᱤᱰᱤᱭᱟ᱾
ᱚ᱾
ᱟᱞᱮ ᱥᱮᱫ ᱫᱚ ᱵᱟᱭ ᱫᱟᱜ ᱠᱟᱫᱟᱭ᱾
ᱛᱚᱞᱟ ᱜᱤᱰᱤ ᱥᱚᱢᱚᱭ ᱛᱚᱞᱟ ᱨᱚᱦᱚᱭ ᱵᱟᱠᱷᱟᱱ ᱛᱚᱞᱟ ᱛᱩᱫ ᱥᱚᱢᱚᱭ ᱚᱠᱟ ᱯᱮ ᱥᱮᱨᱮᱧ ᱵᱟᱲᱟᱭ ᱜᱮᱭᱟ ᱥᱮ ᱵᱟᱝᱟ?
ᱵᱟᱝ ᱜᱮ ᱟᱞᱮ ᱠᱚᱫᱚ ᱵᱟᱞᱮ ᱥᱮᱨᱮᱧ ᱵᱟᱲᱟᱭ ᱜᱮᱭᱟ, ᱟᱯᱮ ᱫᱚᱯᱮ ᱥᱮᱨᱮᱧ ᱜᱮᱭᱟ?
ᱦᱮ ᱵᱟᱠᱷᱟᱱ ᱛᱚᱞᱟ ᱛᱩᱫ ᱥᱩᱚᱢᱚᱭ ᱠᱚ ᱥᱮᱨᱮᱧᱟ᱾ ᱨᱚᱦᱚᱭ ᱥᱚᱢᱚᱭ ᱠᱚ ᱥᱮᱨᱮᱧᱟ, ᱦᱳᱲᱳ ᱤᱨ ᱥᱚᱢᱚᱭ ᱠᱚ ᱥᱮᱨᱮᱧᱟ᱾ ᱚᱱᱟ ᱚᱱᱟ ᱠᱚᱫᱚ ᱚᱱᱠᱟ ᱫᱚ ᱵᱟᱠᱚ ᱥᱮᱨᱮᱧ ᱵᱟᱲᱟᱭ ᱜᱮᱭᱟ᱾
ᱛᱟᱦᱞᱮ ᱥᱮᱨᱮᱧ ᱠᱚᱫᱚ ᱵᱷᱟᱞᱤ ᱜᱮᱵᱤᱱ ᱵᱟᱲᱟᱭ ᱜᱮᱭᱟ?
ᱟᱪᱪᱷᱟ ᱜᱚᱴᱟᱭ ᱜᱮ ᱵᱷᱟᱞᱮ
ᱚ
ᱟᱨ ᱛᱟᱦᱞᱮ ᱫᱚ ᱨᱚᱦᱚᱭ ᱠᱚᱫᱚ ᱛᱤᱥ ᱠᱷᱚᱱ ᱯᱮ ᱨᱚᱦᱚᱭᱟ ᱛᱚᱞᱟ
ᱱᱮᱥ ᱫᱚᱻ ᱚ ᱨᱚᱦᱚᱭ ᱡᱚᱝᱮ ᱵᱟᱝ ᱪᱚ ᱦᱟᱸᱜ ᱥᱮᱨᱢᱟ ᱫᱟᱜ ᱵᱚᱨᱥᱟ ᱜᱮ ᱛᱚ ᱟᱞᱮ ᱫᱚ ᱥᱮᱨᱢᱟ ᱫᱟᱜ ᱱᱚᱛᱮ ᱵᱟᱭ ᱡᱟᱹᱲᱤ ᱠᱮᱫᱟᱭ ᱛᱟᱯᱚᱨ ᱱᱚᱣᱟ ᱛᱚᱞᱟ ᱜᱤᱲᱤ ᱦᱚᱸ ᱟᱹᱣᱨᱤ ᱦᱩᱭᱩᱜᱼᱟ᱾ ᱱᱮᱥ ᱫᱚ ᱨᱚᱦᱚᱭ ᱫᱚ ᱟᱥᱟ ᱠᱚᱢ ᱜᱮᱭᱟ᱾
ᱟᱞᱮ ᱟᱛᱳ ᱨᱮ ᱫᱟᱫᱟ ᱫᱤᱫᱤ ᱛᱟᱠᱚ ᱥᱮᱸᱫᱽᱨᱟ ᱠᱚᱠᱚ ᱪᱟᱞᱟᱣ ᱵᱟᱲᱟᱜ ᱠᱟᱱᱟ ᱥᱮ ᱵᱟᱝ?
ᱪᱮᱫ ᱞᱮᱠᱟ?
ᱚᱸᱰᱮ ᱤᱧ ᱟᱹᱛᱩᱨᱤᱱ ᱫᱟᱫᱟ ᱛᱟᱠᱚ ᱛᱚ ᱥᱮᱸᱫᱽᱨᱟ ᱠᱚᱠᱚ ᱪᱟᱞᱟᱜ ᱠᱟᱱᱟ ᱥᱮ ᱵᱟᱝᱟ?
ᱥᱮᱸᱫᱽᱨᱟ ᱠᱚᱫᱚ ᱵᱟᱝ ᱠᱚ ᱪᱟᱞᱟᱜᱼᱟ᱾ ᱵᱟᱝ ᱠᱚ ᱪᱟᱞᱟᱣ ᱠᱟᱱᱟ᱾
ᱟᱯᱮ ᱫᱚ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ?
ᱦᱮᱸ ᱛᱚ ᱪᱟᱞᱟᱣ ᱵᱟᱲᱟᱜ ᱜᱮᱭᱟᱞᱮ ᱟᱫᱚ᱾ ᱥᱮᱸᱫᱽᱨᱟ ᱟᱹᱜᱩ ᱠᱚᱣᱟᱞᱮ᱾ ᱥᱮᱸᱫᱽᱨᱟ ᱟᱹᱜᱩ ᱠᱟᱛᱮᱫ ᱜᱩᱰᱩ, ᱠᱩᱞᱟᱹᱭ ᱥᱩᱠᱨᱤ ᱚᱱᱠᱟ ᱜᱮ ᱮᱢᱟᱱ ᱛᱮ ᱠᱚ᱾ ᱥᱮᱸᱫᱽᱨᱟ ᱟᱹᱜᱩ ᱠᱟᱛᱮᱫ, ᱵᱚᱸᱜᱟ ᱵᱩᱨᱩ ᱠᱟᱛᱮᱫ ᱡᱚᱢ ᱵᱟᱲᱟ ᱦᱩᱭᱩᱜ ᱜᱮ
ᱦᱩᱸ ᱚᱠᱟ ᱥᱚᱢᱚᱭ ᱫᱚᱯᱮ ᱥᱮᱸᱫᱽᱨᱟᱭ ᱛᱮᱯᱮ ᱵᱚᱸᱜᱟᱭ ᱜᱮᱭᱟ?
ᱱᱤᱛᱚᱜ ᱫᱚ ᱚᱱᱠᱟᱱ ᱵᱚᱸᱜᱟᱼᱵᱩᱨᱩ ᱠᱚᱫᱚ ᱵᱟᱹᱱᱩᱜ ᱠᱚᱣᱟ, ᱵᱟᱹᱱᱩᱜ ᱟᱛᱚ ᱦᱟᱸᱜ ᱚᱱᱠᱟᱱᱟᱜ᱾ ᱤᱭᱟᱹ ᱠᱚᱢᱟ ᱦᱤᱛᱚᱜ ᱫᱚ ᱮᱢᱱᱤ ᱜᱮ ᱪᱟᱞᱟᱣ ᱠᱟᱛᱮᱫ, ᱚᱲᱟᱜ ᱵᱚᱸᱜᱟ ᱠᱚ ᱥᱮᱸᱫᱽᱨᱟ ᱵᱚᱸᱜᱟ ᱠᱚ ᱮᱢ ᱵᱟᱲᱟ ᱠᱟᱛᱮᱫ ᱟᱫᱚ ᱡᱚᱢ ᱦᱳᱭᱳᱜ ᱜᱮᱭᱟ ᱞᱮᱴᱚ ᱯᱤᱴᱷᱟᱹ ᱠᱟᱛᱮᱫ ᱾
ᱚᱻ᱾ ᱚ ᱛᱟᱦᱚᱞᱮ ᱛᱮᱦᱮᱧ ᱜᱟᱯᱟ ᱫᱚ ᱥᱮᱸᱫᱽᱨᱟ ᱫᱚ ᱵᱟᱝ ᱯᱮ ᱪᱟᱞᱟᱣ
ᱵᱟᱝ ᱜᱮ, ᱛᱮᱦᱮᱧ ᱜᱟᱯᱟ ᱫᱚ ᱵᱟᱝ ᱞᱮ ᱪᱟᱞᱟᱣ ᱟᱠᱟᱱᱟ᱾
ᱢᱟᱱᱮ ᱚᱠᱟ ᱨᱮᱯᱮ ᱥᱮᱸᱫᱽᱨᱟᱭᱟ? ᱱᱚᱣᱟ ᱵᱩᱨᱩ ᱨᱮ ᱥᱮ ᱵᱤᱨ ᱨᱮ?
ᱚᱱᱟ ᱵᱤᱨ ᱨᱮ, ᱵᱩᱨᱩ ᱨᱮᱫᱚ ᱟᱞᱮ ᱱᱚᱛᱮ ᱫᱚ ᱵᱩᱨᱩ ᱫᱚ ᱵᱟᱹᱱᱩᱜᱼᱟ ᱵᱤᱨ ᱨᱮᱜᱮ᱾ ᱛᱮ ᱫᱚ ᱵᱟᱠᱚ ᱥᱮᱸᱫᱽᱨᱟ ᱵᱟᱲᱟᱭ ᱠᱚᱛᱮ, ᱵᱟᱠᱚ ᱵᱚᱸᱜᱟ ᱵᱩᱨᱩ ᱵᱟᱲᱟᱭ ᱜᱮᱭᱟ᱾
ᱱᱚᱛᱮ ᱫᱚ ᱵᱟᱝ ᱠᱚ ᱵᱚᱸᱜᱟ ᱵᱩᱨᱩ ᱵᱟᱲᱟᱭ ᱜᱮᱭᱟ, ᱛᱟᱯᱚᱨ ᱥᱮᱸᱫᱽᱨᱟ ᱠᱚᱦᱚᱸ ᱵᱟᱝ ᱠᱚ ᱪᱟᱞᱟᱣ ᱵᱟᱲᱟᱜ ᱜᱮᱭᱟ᱾
ᱢᱟᱱᱮ ᱵᱟᱝ ᱦᱳᱭᱳᱜ ᱜᱮᱭᱟ ᱾
ᱛᱟᱦᱚᱞᱮ ᱥᱮᱸᱫᱽᱨᱟ ᱵᱚᱸᱜᱟ, ᱢᱟᱨᱟᱝ ᱵᱩᱨᱩ, ᱡᱟᱦᱮᱨ ᱟᱭᱳ, ᱢᱚᱬᱮ ᱠᱚ ᱛᱩᱨᱩᱭ ᱠᱚ ᱠᱚ ᱯᱤᱞᱪᱩ ᱦᱟᱲᱟᱢ, ᱯᱤᱞᱪᱩ ᱵᱩᱰᱷᱤ ᱚᱱᱟ ᱵᱚᱸᱜᱟ ᱠᱚᱫᱚ ᱯᱮ ᱵᱟᱰᱟᱭᱟ ᱥᱮ ᱵᱟᱝᱼᱟ?
ᱚᱻ᱾ ᱵᱟᱲᱟᱭ ᱫᱚ ᱵᱟᱹᱱᱩᱜᱼᱟ᱾
ᱚᱠᱚᱭ ᱚᱠᱚᱭ ᱴᱷᱮᱱ ᱚᱠᱟ ᱞᱮᱠᱟ ᱵᱚᱸᱜᱟ ᱦᱩᱭᱩᱜᱼᱟ? ᱚᱱᱟ ᱠᱚᱫᱚ ᱵᱟᱲᱟᱭ ᱢᱮᱱᱟᱜ ᱠᱟᱜᱼᱟ ᱥᱮ ᱵᱟᱹᱱᱩᱜ ᱠᱟᱜᱼᱟ?
ᱵᱟᱝ ᱵᱟᱲᱟᱭ ᱵᱟᱹᱱᱩᱜᱼᱟ ᱚᱱᱟ ᱠᱚᱫᱚ᱾
ᱛᱟᱦᱚᱞᱮ ᱠᱷᱟᱱ ᱫᱚ ᱮᱱᱮᱡ ᱥᱮᱨᱮᱧ ᱠᱚᱫᱚ ᱠᱚ ᱵᱟᱲᱟᱭᱟ ᱥᱮ ᱵᱟᱝᱟ? ᱞᱟᱭ ᱞᱟᱠᱪᱟᱨ ᱮᱱᱮᱡ ᱥᱮᱨᱮᱧ? ᱡᱟᱦᱟᱸᱠᱚ ᱨᱩᱭ ᱫᱚ ᱛᱩᱢᱫᱟᱜ ᱴᱟᱢᱟᱠ ᱛᱮ ᱫᱚᱝ, ᱞᱟᱸᱜᱽᱲᱮ, ᱡᱷᱤᱠᱟᱹ, ᱞᱩᱦᱨᱤ, ᱥᱟᱲᱯᱟ᱾ ᱮᱢᱟᱱ ᱛᱮᱱᱟᱜ ᱮᱱᱮᱡ ᱚᱱᱠᱟᱱᱟᱜ ᱠᱚ ᱚᱱᱟ ᱠᱚᱫᱚ ᱠᱚ ᱨᱩ ᱵᱟᱲᱟᱭ ᱜᱮᱭᱟ ᱥᱮ ᱠᱚ ᱮᱱᱮᱡ ᱵᱟᱲᱟᱭ ᱜᱮᱭᱟ ᱥᱮ ᱵᱟᱝᱼᱟ?
ᱦᱮᱸ ᱚᱱᱟ ᱫᱚ ᱨᱩ ᱵᱟᱲᱟ ᱮᱱᱮᱡ ᱵᱟᱲᱟ ᱚᱱᱟ ᱠᱚᱫᱚ ᱦᱳᱭᱳᱜ ᱜᱮᱭᱟ᱾ ᱮᱠᱷᱟᱱ ᱚᱱᱠᱟ ᱵᱚᱸᱜᱟ ᱵᱩᱨᱩ ᱠᱚᱫᱚ ᱵᱤᱥᱤ ᱫᱚ ᱵᱟᱝ ᱦᱩᱭᱩᱜ ᱜᱮᱭᱟ ᱟᱞᱮ ᱥᱮᱱ ᱫᱚ᱾
ᱚᱱᱠᱟ ᱫᱚ ᱵᱟᱝ ᱦᱩᱭᱩᱜ ᱜᱮᱭᱟ᱾
ᱵᱟᱝ ᱜᱮ ᱚᱱᱠᱟ ᱫᱚ ᱵᱟᱝ ᱦᱳᱭᱳᱜᱼᱟ᱾
ᱛᱟᱦᱞᱮ ᱪᱟᱥ ᱟᱵᱟᱫ ᱠᱚᱫᱚ ᱚᱠᱟ ᱞᱮᱠᱟ ᱦᱳᱭᱳᱜ ᱜᱮᱭᱟ?
ᱪᱟᱥ ᱠᱚᱫᱚ ᱟᱞᱮ ᱥᱮᱫ ᱫᱚ ᱵᱷᱟᱞᱮ ᱫᱚ ᱵᱟᱝ ᱦᱳᱭᱳᱜ ᱜᱮᱭᱟ, ᱢᱟᱱᱮ ᱥᱮᱨᱢᱟ ᱫᱟᱜ ᱵᱷᱚᱨᱥᱟ ᱛᱚ ᱟᱫᱚ ᱥᱮᱨᱢᱟ ᱫᱟᱜ ᱡᱩᱫᱤ ᱡᱟᱹᱲᱤ ᱠᱮᱫᱟᱭ ᱛᱟᱦᱚᱞᱮ ᱪᱟᱥ ᱠᱮᱫᱟᱞᱮ ᱟᱨ ᱥᱮᱨᱢᱟ ᱫᱟᱜ ᱡᱩᱫᱤ ᱵᱟᱭ ᱡᱟᱲᱤᱭᱟ, ᱛᱟᱦᱚᱞᱮ ᱵᱟᱝ ᱞᱮ ᱪᱟᱥ ᱜᱮᱭᱟ ᱾
ᱟᱫᱚ ᱪᱟ ᱪᱟᱥ ᱦᱚᱸ ᱯᱮ ᱪᱟᱥᱟ ᱛᱟᱦᱚᱞᱮ ᱟᱫᱚ ᱚᱠᱟ ᱦᱩᱲᱩ ᱯᱮ ᱪᱟᱥᱟ ᱢᱤᱱᱤᱠᱮᱴ? ᱥᱮ ᱵᱟᱥ ᱢᱩᱛᱤ ᱪᱟᱣᱞᱮ ᱪᱮ ᱚᱠᱟ ᱪᱟᱣᱞᱮ ᱯᱮ ᱪᱟᱥ ᱜᱮᱭᱟ?
ᱟᱞᱮ ᱫᱚ ᱪᱟᱥ ᱟᱞᱮ ᱱᱚᱣᱟ ᱪᱮᱫ ᱪᱮᱫ ᱦᱩᱲᱩ ᱡᱮᱱᱚ ᱠᱚ ᱢᱮᱛᱟᱜᱼᱟ ᱩᱱᱟᱹᱜ ᱫᱚ ᱵᱟᱲᱟᱭ ᱵᱟᱹᱱᱩᱜᱼᱟ ᱢᱟᱱᱮ ᱜᱚᱜᱚ ᱛᱟᱠᱚ ᱵᱟᱵᱟ ᱛᱟᱠᱚ ᱩᱱᱠᱩ ᱜᱮᱠᱚ ᱛᱚᱞᱟ ᱠᱚ ᱜᱤᱰᱤ ᱜᱮᱭᱟ ᱛᱚ᱾ ᱛᱟᱦᱚᱞᱮ ᱩᱱᱠᱩ ᱜᱮ ᱵᱷᱟᱞᱮ ᱫᱚᱠᱚ ᱵᱟᱰᱟᱭᱟ ᱫᱚ ᱵᱟᱰᱟᱭ ᱵᱟᱹᱱᱩᱜᱼᱟ᱾
ᱟᱫᱚ ᱚᱱᱛᱮ ᱫᱚ ᱥᱟᱨ ᱠᱚ ᱡᱟᱹᱥᱛᱤ ᱠᱚ ᱮᱢᱟᱜᱼᱟ ᱥᱮ ᱠᱚᱢ ᱜᱮᱠᱚ ᱮᱢᱟᱜ ᱠᱚᱣᱟ ᱥᱟᱨ ᱠᱚᱫᱚ ᱥᱮ ᱚᱠᱟ ᱞᱮᱠᱟ?
ᱥᱟᱨ ᱠᱚᱫᱚ ᱚᱱᱠᱟ ᱫᱚ ᱵᱟᱞᱮ ᱮᱢᱟᱜ ᱜᱮᱭᱟ ᱠᱟᱨᱠᱤ ᱰᱟᱝᱜᱨᱤ ᱠᱚ ᱢᱮᱱᱟᱜ ᱠᱚᱣᱟ ᱜᱩᱨᱤᱡ ᱠᱚᱞᱮ ᱜᱤᱰᱤᱭᱟ ᱛᱚ ᱠᱷᱮᱛ ᱨᱮ ᱮᱢᱟᱜ ᱟᱞᱮ ᱜᱩᱨᱤᱡ ᱠᱚ᱾ ᱟᱫᱚ ᱚᱱᱟᱛᱮ ᱥᱟᱨ ᱠᱚᱫᱚ ᱵᱤᱥᱤ ᱫᱚ ᱵᱟᱞᱮ ᱮᱢ ᱜᱮᱭᱟ᱾
ᱞᱟᱹᱭ ᱞᱮᱠᱷᱟᱱ ᱫᱚ ᱚᱱᱛᱮ ᱫᱚ ᱵᱟᱝᱜᱮ᱾ ᱜᱟᱹᱵᱤᱡ ᱜᱮ ᱡᱟᱦᱟᱸ ᱯᱚᱠᱨᱤᱛᱤ ᱵᱷᱟᱵᱛᱮ ᱚᱠᱟ ᱥᱟᱨ ᱦᱩᱭᱩᱜᱼᱟ ᱚᱱᱟ ᱫᱚᱯᱮ ᱮᱢᱜᱮᱭᱟ᱾
ᱦᱚᱭ ᱚᱱᱟ ᱜᱮᱞᱮ ᱮᱢᱟ᱾
ᱚ᱾ ᱚᱱᱛᱮ ᱫᱚ ᱥᱟᱠᱨᱟᱛ ᱠᱚᱫᱚ ᱚᱠᱟᱞᱮᱠᱟ ᱠᱚ ᱢᱟᱱᱟᱣ ᱜᱮᱭᱟ?
ᱥᱟᱠᱨᱟᱛ ᱠᱚᱫᱚ ᱚᱱᱠᱟ ᱫᱚ ᱢᱟᱱᱟᱣ ᱠᱚᱫᱚ ᱵᱟᱝ ᱦᱩᱭᱩᱜ ᱜᱮᱭᱟ᱾
ᱯᱤᱴᱷᱟᱹ ᱞᱟᱹᱴᱷᱟᱹ ᱚᱱᱟ ᱠᱚ ᱡᱚᱢ ᱦᱩᱭᱩᱜᱼᱟ, ᱚᱱᱟ ᱠᱚᱜᱮ ᱡᱚᱢ ᱦᱩᱭᱩᱜᱼᱟ᱾ ᱟᱫᱚ ᱚᱱᱠᱟ ᱫᱚ ᱵᱟᱞᱮ ᱢᱮᱱᱟᱣ ᱜᱮᱭᱟ ᱟᱯᱮ ᱥᱮᱱ ᱵᱷᱟᱞᱮ ᱜᱮ
ᱚᱱᱟ ᱫᱚ ᱛᱤᱱᱟᱹᱜ ᱫᱤᱱ ᱠᱚ ᱢᱟᱱᱟᱣᱼᱟ ᱚᱱᱛᱮ ᱫᱚ ᱥᱟᱠᱨᱟᱛ ᱫᱚ?
ᱥᱟᱠᱨᱟᱛ ᱫᱚ ᱟᱞᱮ ᱫᱚ ᱢᱤᱫ ᱫᱤᱱ ᱜᱮᱠᱚ ᱢᱟᱱᱟᱣᱟ᱾
ᱚᱱᱟ ᱨᱮᱫᱚ ᱠᱚ ᱪᱤᱠᱟᱹᱭᱟ?
ᱥᱟᱠᱨᱟᱛ ᱨᱮᱫᱚ
ᱪᱤᱠᱟᱹᱭ ᱟᱠᱚ? ᱵᱚᱸᱜᱟ ᱵᱚᱸᱜᱟ ᱠᱚᱫᱚ ᱵᱟᱝ ᱦᱩᱭᱩᱜ ᱜᱮᱭᱟ᱾ ᱡᱚᱢ ᱠᱚ ᱦᱩᱭᱩᱜᱼᱟ᱾ ᱯᱤᱴᱷᱟᱹ ᱞᱟᱴᱷᱟᱭ ᱦᱩᱭᱩᱜᱼᱟ᱾
ᱵᱚᱸᱜᱟ ᱯᱤᱞᱪᱩ ᱦᱟᱲᱟᱢ ᱯᱤᱞᱪᱩ ᱵᱩᱰᱷᱤ ᱫᱚ ᱵᱟᱯᱮ ᱵᱚᱸᱜᱟ
ᱵᱟᱝ ᱚᱱᱟ ᱠᱚᱫᱚ ᱵᱚᱸᱜᱟ ᱫᱚ ᱵᱟᱝ ᱦᱩᱭᱩᱜ ᱜᱮᱭᱟ᱾
ᱚ᱾ ᱟᱯᱮ ᱫᱚ ᱯᱤᱴᱷᱟᱹᱭᱟᱯᱮ ᱟᱨ ᱯᱮ ᱡᱚᱢᱟ?
ᱪᱮᱫ ᱞᱮᱠᱟ?
ᱯᱤᱴᱷᱟᱹᱭᱟᱯᱮ ᱟᱨᱯᱮ ᱡᱚᱢᱟ᱾
ᱦᱚᱭ ᱦᱚᱭ ᱯᱤᱴᱷᱟᱹᱭᱟᱞᱮ ᱟᱨᱞᱮ ᱡᱚᱢᱟ ᱚᱱᱠᱟ ᱵᱚᱸᱜᱟ ᱵᱩᱨᱩ ᱠᱚᱫᱚ ᱵᱟᱝ ᱦᱩᱭᱩᱜ ᱜᱮᱭᱟ᱾ ᱟᱯᱮᱥᱮᱱ ᱫᱚ ᱪᱮᱫ ᱞᱮᱠᱟ ᱦᱩᱭᱩᱜᱼᱟ?
ᱯᱤᱴᱷᱟᱹ ᱞᱮᱴᱚ ᱦᱩᱭᱩᱜᱼᱟ ᱟᱨ ᱵᱩᱰᱷᱤ ᱠᱩᱢᱵᱟᱹ ᱠᱚᱞᱮ ᱟᱛᱟᱨᱟ᱾ ᱵᱚᱸᱜᱟ ᱵᱩᱨᱩᱭᱟᱞᱮ
ᱛᱤᱱᱟᱹᱜ ᱫᱤᱱ ᱟᱯᱮ ᱥᱮᱱ ᱫᱚ ᱦᱩᱭᱩᱜᱼᱟ?
ᱟᱞᱮ ᱫᱟ ᱵᱟᱨ ᱫᱤᱱ᱾ ᱵᱟᱨᱠᱷᱩᱱ ᱫᱚ ᱵᱚᱞᱛᱮ ᱜᱮᱞᱮ ᱛᱚ ᱧᱤᱫᱟᱹ ᱵᱮᱲᱟ ᱫᱚ, ᱡᱤᱞ ᱦᱟᱹᱠᱩ, ᱚᱱᱟᱠᱩ ᱩᱛᱩ ᱠᱟᱛᱮᱫ ᱠᱟᱴᱼᱼ ᱠᱚᱞᱮ ᱡᱚᱢᱟ, ᱫᱚᱥᱟᱨ ᱫᱤᱱ ᱫᱚ ᱵᱷᱳᱨᱼᱵᱷᱳᱨ ᱛᱮᱞᱮ ᱯᱤᱴᱷᱟᱹᱭᱟ᱾
ᱚ
ᱯᱤᱴᱷᱟᱹ ᱞᱟᱴᱷᱚ ᱠᱚ ᱡᱚᱢ ᱵᱟᱲᱟ ᱠᱟᱛᱮ ᱟᱫᱚ, ᱪᱟᱵᱟᱭᱟᱞᱮ᱾
ᱚ
ᱮᱫ ᱠᱚᱯᱮ ᱯᱤᱴᱷᱟᱹᱭ ᱜᱮᱭᱟ?
ᱫᱚ ᱚᱠᱚᱭ ᱫᱚᱭ ᱫᱟᱲᱮᱭᱟᱜ ᱠᱟᱱᱟ ᱫᱮᱥᱤ ᱥᱤᱢ ᱡᱤᱞ ᱟᱨ ᱚᱠᱚᱭ ᱫᱚᱭ ᱫᱟᱲᱮᱭᱟᱜ ᱠᱟᱱᱟ ᱵᱚᱭᱞᱟᱨ ᱡᱤᱞ, ᱚᱱᱠ ᱜᱮ ᱟᱨᱠᱤ ᱱᱟᱱᱟ ᱨᱚᱠᱚᱢᱼᱼ ᱥᱩᱱᱩᱢ ᱯᱤᱴᱷᱟᱹ, ᱵᱤᱱᱟᱹ ᱥᱩᱱᱩᱢ ᱯᱤᱴᱟᱹ, ᱵᱚᱸᱜᱟ ᱯᱤᱴᱷᱟᱹ, ᱡᱟᱦᱟᱸᱱᱟᱜ ᱜᱮ ᱚᱱᱠᱟᱱ, ᱠᱷᱟᱹᱡᱟᱹᱲᱤ, ᱛᱟᱵᱮᱱ, ᱜᱩᱬ, ᱚᱱᱠᱟᱜᱮ ᱤᱭᱟᱹ ᱠᱟᱛᱮᱫ, ᱵᱚᱸᱜᱟ ᱵᱩᱨᱩ ᱠᱟᱛᱮᱫ ᱠᱚ ᱚᱱᱛᱮ ᱫᱚ ᱚᱱᱠᱟ ᱫᱚ ᱵᱟᱝᱟ᱾
ᱡᱤᱞ ᱯᱤᱴᱷᱟᱹᱭᱟᱞᱮ, ᱚᱱᱟ ᱠᱚᱜᱮ ᱞᱮ ᱡᱚᱢ ᱵᱟᱲᱟᱭᱟ ᱤᱱᱟᱹ ᱜᱮ᱾
ᱟᱫᱚ ᱥᱟᱛ ᱫᱚ ᱯᱮ ᱮᱱᱮᱡ ᱥᱮᱨᱮᱧ ᱜᱮᱭᱟ ᱯᱮ?
ᱥᱟᱠᱨᱟᱛ ᱨᱮᱫᱚ, ᱮᱱᱮᱡ ᱥᱮᱨᱮᱧ ᱫᱚ ᱵᱟᱞᱮ ᱮᱱᱮᱡ ᱥᱮᱨᱮᱧᱟ ᱟᱨᱠᱤ, ᱢᱚᱪᱟ ᱛᱮᱜᱮᱞᱮ ᱥᱮᱨᱮᱧ ᱵᱟᱲᱟᱭᱟ ᱥᱟᱠᱨᱟᱛᱼᱼ ᱠᱚᱨᱮᱱᱟᱜ ᱛᱮᱼᱼ
ᱛᱩᱢᱫᱟᱜ ᱴᱟᱢᱟᱠ ᱛᱮᱫᱚ ᱵᱟᱞᱮ ᱮᱱᱮᱡ ᱜᱮᱭᱟ᱾
ᱥᱩᱫᱷᱩ ᱢᱚᱡᱟ ᱠᱟᱛᱷᱟ ᱛᱮᱜᱮ ᱯᱮ‌ ᱥᱮᱨᱮᱧᱼᱟ᱾
ᱦᱳᱭ ᱢᱚᱪᱟ ᱠᱷᱟᱛᱷᱟ ᱛᱮᱜᱮᱞᱮ ᱥᱮᱨᱮᱧᱟ, ᱩᱱ ᱫᱚ ᱛᱚ ᱵᱟᱠᱚ ᱥᱮᱨᱮᱧ ᱜᱮᱛᱮ?
ᱵᱟᱝᱼᱟ, ᱱᱚᱛᱮ ᱫᱚ ᱵᱟᱠᱚ ᱥᱮᱨᱮᱧ ᱜᱮᱭᱟ᱾
ᱛᱟᱦᱞᱮ ᱵᱩᱨᱩ ᱠᱚᱫᱚ, ᱱᱟᱭ ᱛᱮ ᱱᱟᱯᱟᱭ ᱛᱮ᱾ ᱪᱷᱤᱱ ᱵᱤᱢ ᱠᱚᱛᱮ᱾
ᱵᱚᱸᱜᱟ ᱵᱩᱨᱩ ᱫᱚ ᱩᱱᱟᱹᱜ ᱫᱚ, ᱵᱟᱝᱠᱚ ᱥᱮᱵᱟ ᱵᱟᱲᱟ ᱠᱚᱜᱮᱭᱟ᱾
ᱱᱮᱛᱟᱨ ᱢᱟ ᱡᱟᱹᱥᱛᱤ ᱢᱟ ᱫᱤᱠᱩ ᱵᱚᱸᱜᱟ ᱠᱚ ᱥᱮᱵᱟᱭᱮᱫ ᱠᱚᱣᱟ ᱥᱟᱱᱛᱟᱲ ᱵᱚᱸᱜᱟ ᱢᱟᱠᱚᱼᱼ ᱪᱷᱤ ᱛᱷᱚᱣᱟ ᱠᱚ ᱠᱟᱱᱟ ᱟᱫᱚ, ᱟᱹᱵᱤᱱᱟᱜ ᱞᱟᱹᱭ ᱫᱚ ᱚᱠᱟ‌ ᱞᱮᱠᱟ?
ᱤᱧᱟᱹᱜ ᱞᱟᱹᱭ ᱫᱚ ᱪᱮᱜ, ᱟᱸ, ᱫᱤᱠᱩ ᱵᱚᱸᱜᱟ ᱫᱚ, ᱢᱟᱱᱮ ᱡᱮᱦᱮᱛᱩ ᱟᱵᱚ ᱫᱚ ᱥᱟᱸᱼᱼ ᱟᱵᱚᱨᱮᱱ ᱵᱚᱸᱜᱟ ᱵᱩᱨᱩ ᱜᱮ ᱞᱟᱦᱟ ᱨᱮ᱾ ᱫᱤᱠᱩ ᱵᱚᱸᱜᱟ ᱫᱚ ᱵᱟᱝ ᱵᱚᱸᱜᱟ ᱜᱮ ᱵᱷᱟᱞᱮᱼᱟ᱾
ᱡᱟᱦᱟᱸᱭ ᱠᱚ ᱫᱤᱠᱩ ᱠᱚ ᱵᱚᱸᱜᱟ ᱟᱠᱚ ᱠᱟᱱ ᱫᱚ, ᱫᱤᱠᱩ ᱵᱚᱸᱜᱟ ᱠᱚ ᱵᱚᱸᱜᱟ ᱟᱠᱚ ᱠᱟᱱ ᱛᱟᱦᱚᱞᱮᱼᱼ ᱚᱱᱟ ᱵᱟᱨᱮ ᱛᱮ, ᱞᱟᱹᱭ ᱵᱤᱱ ᱵᱟᱨᱭᱟ ᱠᱟᱛᱷᱟ᱾
ᱫᱚ ᱩᱱᱠᱩ ᱫᱚ ᱫᱤᱠᱩ ᱫᱚ ᱩᱱᱠᱩ ᱫᱚ ᱟᱠᱚᱨᱮᱱ ᱵᱚᱸᱜᱟ ᱠᱟᱱᱟ ᱠᱚ᱾ ᱛᱟ ᱯᱚᱨᱼᱼ ᱠᱚᱫᱚ ᱦᱩᱭᱩᱜ ᱠᱟᱱᱟᱼᱼ ᱡᱮᱢᱚᱱ, ᱢᱚᱱᱥᱟ ᱵᱚᱸᱜᱟ᱾
ᱪᱮᱫᱟᱜ ᱚᱱᱠᱟ ᱱᱟᱜ ᱱᱟᱱ ᱱᱟᱱᱟᱱ ᱨᱚᱠᱚᱢ ᱞᱮᱠᱟᱱ ᱵᱚᱸᱜᱟ ᱢᱮᱱᱟᱜ ᱠᱚᱣᱟᱜ ᱛᱟᱠᱚᱣᱟ ᱛᱚ?
ᱦᱚᱭ ᱱᱟᱱᱟ ᱨᱚᱠᱚᱢ ᱵᱚᱸᱜᱟ ᱠᱚ ᱵᱚᱸᱜᱟᱣ ᱣᱟᱠᱚᱣᱟ ᱟᱨ ᱫᱤᱠ ᱠᱩ ᱫᱚ ᱦᱩᱭᱩᱜ ᱠᱟᱱᱟ ᱚᱲᱟᱜ ᱠᱚᱨᱮ ᱵᱚᱸᱜᱟ ᱨᱮᱦᱚᱸᱻ ᱢᱟᱱᱮ ᱡᱟᱦᱟᱸᱱᱟᱜ ᱵᱚᱸᱜᱟ ᱠᱚᱨᱮ ᱦᱚᱸ ᱩᱸᱠᱩ ᱫᱚᱜ ᱵᱟᱢ ᱵᱽᱮᱲᱮ ᱟᱛᱮᱜ ᱠᱚ ᱵᱚᱸᱜᱟ ᱭᱮᱜ ᱠᱚᱣᱟ᱾ ᱟᱨ ᱟᱵᱚ ᱫᱚᱻᱜ ᱩᱸᱜ ᱟᱵᱚ ᱫᱚ ᱟᱵᱚᱣᱟᱜ ᱟᱵᱚᱣᱟᱜ ᱡᱟᱦᱟᱸ ᱱᱟᱹᱭ ᱱᱟᱝᱪᱟᱨ ᱢᱮᱱᱟᱜ
ᱟᱨ ᱮᱱᱮᱡ ᱥᱮᱨᱮᱧ ᱵᱚᱸᱜᱟ ᱵᱩᱨᱩ ᱚᱱᱟ ᱛᱮᱵᱚᱱ ᱵᱚᱸᱜᱟ ᱵᱩᱨᱩᱭᱮᱜᱼᱟ᱾
ᱚᱱᱟ ᱠᱚᱵᱚᱱ ᱢᱟᱱᱟᱣ ᱜᱮᱭᱟ, ᱯᱟᱹᱦᱤᱞ ᱦᱟᱯᱲᱟᱢ ᱠᱚᱦᱚᱸ ᱱᱚᱝᱠᱟ ᱜᱮ ᱢᱟᱱᱟᱣ ᱦᱩᱭᱩᱜ, ᱟᱨ ᱱᱤᱛᱚᱜ ᱦᱚᱸ ᱚᱱᱠᱟ ᱜᱮ ᱢᱟᱱᱟᱣ ᱦᱩᱭᱩᱜᱼᱟ᱾
ᱞᱟᱹᱭ ᱞᱮᱠᱷᱟᱱ ᱫᱚᱻᱜ ᱡᱟᱦᱟᱸ ᱞᱩᱜᱩ ᱵᱩᱨᱩ ᱵᱚᱸᱜᱟ ᱵᱩᱨᱩ ᱠᱚ ᱪᱟᱞᱟᱣ ᱠᱚᱜ,
ᱦᱩᱸ
ᱦᱮᱸ ᱚᱸᱰᱮᱱᱟᱜ ᱵᱟᱨᱮ ᱛᱤᱜᱮ ᱚᱠᱟ ᱞᱮᱠᱟ ᱚᱸᱰᱮ ᱠᱚ ᱵᱚᱸᱜᱟ ᱵᱩᱨᱩᱭᱟ, ᱯᱟᱧᱪᱮᱛ ᱠᱚᱫᱚ ᱞᱟᱛᱟᱨ ᱞᱮᱜ, ᱪᱮ ᱯᱟᱧᱪᱮᱛ ᱵᱩᱨᱩ ᱪᱚᱴ ᱨᱮ, ᱪᱮ ᱫᱷᱤᱨᱤ ᱪᱟᱴᱟᱱᱤ ᱨᱮ, ᱥᱮ ᱫᱷᱚᱨᱚᱢ ᱪᱟᱴᱟᱱᱤ ᱨᱮ ᱚᱠᱚᱭ ᱵᱚᱸᱜᱟᱼ ᱵᱩᱨᱩ ᱠᱚᱣᱟ ᱪᱮᱫ ᱠᱚ?